ᱜᱚᱝᱠᱮ ᱡᱚᱦᱟᱨ ᱜᱮ
ᱦᱳᱭ ᱡᱚᱦᱟᱨ ᱜᱮ ᱡᱚᱦᱟᱨ ᱜᱮ
ᱟᱹᱞᱤᱧᱟᱜ ᱨᱚᱲ ᱴᱷᱤᱠ ᱴᱷᱟᱠ ᱟᱸᱡᱚᱢᱚᱜ ᱠᱟᱱᱟ
ᱦᱳᱭ ᱴᱷᱟᱠ ᱴᱷᱤᱠ ᱜᱮ ᱟᱸᱡᱚᱢᱚᱜ ᱠᱟᱱᱟ ᱟ ᱠᱢ ᱫ
ᱛᱟᱯᱚᱨ ᱜᱚᱝᱠᱮ ᱱᱟᱯᱟᱭ ᱵᱟᱲᱟ ᱜᱮᱛᱚ
ᱦᱳᱭ ᱟᱞᱮ ᱠᱚᱫᱚ ᱱᱟᱯᱟᱭ ᱜᱮ ᱱᱟᱦᱟᱜ ᱟᱯᱮᱜᱤ
ᱟᱞᱮ ᱦᱚᱸ
ᱚᱢᱚᱜ
ᱦᱮᱸ ᱟᱡᱚᱢᱚᱜ ᱠᱟᱱ ᱛᱟ. ᱵᱤᱱᱟ ᱞᱟᱹᱭᱵᱤᱱ
ᱢᱮᱱᱫᱟᱞᱤ ᱥᱮ ᱟᱯᱮ ᱪᱮᱫ ᱞᱮᱠᱟ ᱮᱰᱩᱠᱮᱥᱟᱱ ᱠᱚ ᱪᱟᱞᱟᱜ ᱠᱟᱱᱟ ᱱᱚᱣᱟ ᱚᱞ ᱪᱤᱠᱤ ᱛᱮ
ᱚᱞᱪᱤᱠᱤᱛᱮ ᱟᱞᱮ ᱚᱱᱛᱮ ᱟᱞᱮ ᱚᱱ ᱱᱚᱛᱮ ᱫᱚ ᱚᱞᱪᱤᱠᱤ ᱛᱮᱫᱚ ᱚᱱᱠᱟ ᱤᱭᱟᱹ ᱠᱚᱫᱚ ᱵᱟᱹᱱᱩᱜᱼᱟ ᱡᱟᱦᱟᱸ ᱫᱚ ᱤᱥᱠᱩᱞ ᱠᱚ ᱤᱭᱟᱹ ᱠᱚ ᱮᱢᱱᱤ ᱟᱛᱳ ᱚᱲᱟᱜ ᱠᱚᱨᱮ ᱜᱮ ᱡᱟᱦᱟᱸᱭ ᱠᱟᱹᱴᱤᱡ ᱫᱚ ᱵᱟᱹᱲᱛᱤ ᱧᱚᱜ ᱜᱮᱠᱚ ᱵᱟᱲᱟᱭᱟ ᱟᱵᱚᱣᱟᱜ ᱱᱚᱣᱟ ᱚᱞ ᱪᱤᱠᱤ ᱱᱤᱭᱮ ᱩᱱᱠᱩᱩᱜ ᱜᱮ ᱜᱤᱫᱽᱨᱟᱹ ᱠᱚᱠᱚ ᱥᱮᱬ ᱥᱮᱬᱟ ᱵᱟᱲᱟᱠᱚ ᱠᱟᱱᱟ ᱟᱨ ᱟᱞᱮ ᱟᱞᱮ ᱦᱚᱸ ᱠᱟᱹᱴᱤᱡ ᱡᱟᱦᱟᱸ ᱠᱟᱹᱴᱤᱡ ᱞᱮ ᱵᱟᱲᱟᱭᱟ ᱟᱞᱮ ᱦᱚᱸᱞᱮ ᱥᱮᱬᱟ ᱵᱟᱲᱟ ᱠᱚ ᱠᱟᱱᱟ ᱚᱱᱠᱟ ᱢᱟᱱᱮ ᱟᱞᱮ ᱥᱩᱨ ᱥᱩᱯᱩᱨ ᱠᱚᱨᱮ ᱫᱚ ᱚᱱᱠᱟ ᱠᱩᱞ ᱥᱮ ᱠᱚᱞᱮᱡᱽ ᱠᱚᱫᱚ ᱵᱟᱹᱱᱩᱜᱼᱟ ᱚᱞ ᱪᱤᱠᱤ ᱡᱟᱦᱟᱸ ᱨᱮᱠᱚ ᱥᱮᱬᱟ ᱠᱚ ᱠᱟᱱᱟ
ᱦᱳᱭ ᱟᱪᱪᱷᱟ ᱛᱤᱱᱟᱹᱜ ᱦᱟᱹᱵᱤᱡ ᱱᱚᱣᱟ ᱨᱮᱭᱟᱜ ᱯᱨᱚᱵᱷᱟᱵᱽ ᱢᱮᱱᱟᱜᱼᱟ ᱟᱯᱮ ᱚᱱᱛᱮ ᱥᱚᱢᱟᱡᱽ ᱨᱮ
ᱦᱮᱸ ᱵᱷᱷᱟᱞᱤ ᱜᱮ ᱟᱞᱮ ᱚᱱᱛᱮ ᱫᱚ ᱢᱟᱱᱮ ᱚᱞ ᱪᱤᱠᱤ ᱨᱮᱱᱟᱜ ᱯᱟᱲᱦᱟᱣ ᱨᱮᱱᱟᱜ ᱩᱫᱽᱫᱳᱜᱽ ᱫᱚ ᱡᱚᱛᱚ ᱟᱹᱛᱷᱟ. ᱱ ᱜᱮ ᱧᱮᱞᱚᱜ ᱠᱟᱱᱟ ᱱᱮᱛᱟᱨ ᱫᱚ ᱜᱤᱫᱽᱨᱟᱹ ᱠᱚ ᱡᱚ ᱛᱚᱜᱮ ᱱᱚᱣᱟ ᱨᱮᱠᱚ ᱠᱩᱥᱤᱭᱟᱜ ᱠᱟᱱᱟ ᱠᱚ ᱟᱵᱚᱣᱟᱜ ᱱᱚᱣᱟ ᱚᱞ ᱪᱤᱠᱤ ᱠᱚ ᱵᱟᱹᱭ ᱵᱟᱹᱭᱛᱮ ᱚᱱᱮ
ᱧᱟᱢ ᱵᱟᱲᱟ ᱠᱮᱜ-ᱟ ᱥᱮ ᱵᱟᱝ
ᱪᱮᱫ
ᱚᱞᱪᱤᱠᱤ ᱨᱮᱭᱟᱜ ᱥᱟᱨᱴᱤᱯᱷᱤᱠᱮᱴ ᱠᱚ ᱧᱟᱢ ᱵᱟᱲᱟ ᱠᱮᱜᱼᱟ ᱥᱮ ᱵᱟᱝ
ᱵᱟᱝᱟ ᱚᱱᱠᱟ ᱚᱱᱠᱟᱱᱟᱜ ᱤᱭᱟᱹ ᱫᱚ ᱵᱟᱹᱱᱩᱜᱼᱟ ᱡᱮ ᱚᱱᱠᱟ ᱯᱨᱚᱛᱤᱥᱴᱷᱟᱱ ᱠᱚᱫᱚ ᱵᱟᱹᱱᱩᱜᱼᱟ ᱡᱮ ᱱᱚᱸᱰᱮ ᱠᱚ ᱥᱮᱬᱟ ᱟᱠᱚ ᱠᱟᱱᱟ ᱚᱱᱠᱟ ᱢᱟᱱᱮ ᱡᱟᱦᱟᱸᱭ ᱠᱟᱹᱴᱤᱡ ᱮ ᱵᱟᱲᱟᱭᱟ ᱩᱱᱤ ᱠᱟᱹᱴᱤᱡ ᱞᱟᱹᱭ ᱵᱟᱲᱟ ᱟᱠᱚ ᱠᱟᱱᱟᱭ ᱚᱱᱠᱟ ᱥᱟᱨᱴᱤᱯᱷᱤᱠᱮᱴ ᱞᱮᱠᱟ ᱫᱚ ᱵᱟᱝᱟ ᱟᱯᱮ ᱚᱱᱛᱮ ᱫᱚ ᱪᱮᱫᱞᱮᱠᱟ
ᱟᱞᱮ ᱱᱚᱛᱮ ᱜᱚᱴᱟ ᱴᱷᱟᱠ ᱴᱷᱤᱠ ᱜᱮᱭᱟ ᱠᱞᱟᱥ ᱨᱮᱠᱚ ᱪᱟᱞᱟᱜ ᱠᱟᱱᱟ ᱥᱟᱨᱴᱤᱯᱷᱤ ᱰᱤᱯᱞᱳᱢᱟ ᱡᱚᱛᱚ ᱢᱮᱱᱟᱜ ᱛᱟᱠᱚᱣᱟ ᱪᱟᱞᱟᱜ ᱛᱮ ᱜᱩᱨᱩ ᱜᱚᱢᱠᱮᱭᱟᱜ ᱡᱟᱱᱟᱢ ᱢᱟᱦᱟ ᱦᱚᱸ ᱟᱞᱮ ᱱᱚᱛᱮ ᱞᱮᱛᱟᱲ ᱜᱮᱞᱮ ᱢᱟᱱᱟᱣᱮᱫ ᱠᱟᱱᱟ
ᱩᱸ ᱱᱟᱯᱟᱭ ᱠᱟᱛᱷᱟ ᱜᱮ᱾
ᱜᱩᱨᱩ ᱜᱚᱢᱠᱮ ᱡᱟᱱᱟᱢ ᱢᱟᱦᱟ ᱥᱟᱶᱛᱮ ᱱᱚᱣᱟ ᱡᱟᱦᱟᱸ ᱫᱚ ᱟᱵᱚ ᱟᱴᱷᱟᱨᱚᱥᱚ ᱟᱴᱷᱟᱨᱚᱥᱚ ᱯᱚᱪᱚᱱᱱᱚ ᱥᱟᱞᱨᱮ ᱥᱤᱫᱟᱹ ᱠᱟᱹᱱᱩ ᱦᱩᱞ ᱢᱟᱦᱟ᱾ ᱱᱮᱛᱟᱨ ᱦᱚᱸ ᱟᱞᱮ ᱱᱚᱸᱰᱮ ᱯᱟᱞᱚᱱᱮᱫ ᱠᱟᱱ ᱜᱮᱭᱟᱞᱮ, ᱟᱨ ᱟᱯᱮ ᱚᱱ ᱥᱮ ᱪᱮᱫ ᱞᱮᱠᱟ ᱚᱱᱟ ᱠᱚ ᱯᱟᱞᱚᱱ ᱠᱚ ᱦᱩᱭᱩᱜ ᱠᱟᱱᱟ?
ᱦᱮᱸ ᱦᱮᱸ ᱱᱚᱣᱟ ᱠᱚ ᱜᱩᱨᱩ ᱜᱚᱝᱠᱮᱭᱟᱜ ᱡᱟᱱᱟᱢ ᱢᱟᱦᱟ ᱫᱤᱭᱮ ᱟᱵᱚ ᱱᱚᱣᱟ ᱟᱵᱚ ᱥᱟᱶᱛᱟᱞᱟᱜ ᱡᱟᱦᱟᱸ ᱞᱟᱹᱲᱦᱟᱹᱭ ᱛᱟᱵᱚᱱ ᱟᱴᱷᱨᱚᱥᱚ ᱯᱚᱱᱪᱟᱱᱱᱚ ᱨᱮ ᱚᱱᱟ ᱦᱚᱸ ᱵᱷᱟᱞᱤᱜᱮ ᱱᱤᱭᱟᱹ ᱵᱟᱨ ᱢᱟᱱᱟᱣ ᱦᱩᱭᱱᱟ᱾ ᱡᱟᱦᱟᱱ ᱟᱰᱤᱞ ᱟᱹᱰᱤ ᱢᱟᱱᱮ ᱟᱹᱰᱤ ᱰᱷᱮᱹᱨ ᱫᱷᱟᱨᱟ ᱛᱮᱜᱮ ᱵᱟᱱᱟᱣ ᱦᱩᱭᱱᱟ᱾ ᱵᱚᱸᱜᱟ ᱵᱩᱨᱩ ᱠᱚ ᱤᱭᱟᱹ ᱠᱟᱛᱮᱜ ᱛᱟᱯᱚᱨᱮ ᱚᱱᱟ ᱧᱩᱛᱩᱢ ᱛᱮ ᱨᱮᱞᱤ ᱠᱚ ᱦᱩᱭᱱᱟ
ᱦᱳᱭ᱾
ᱛᱟᱯᱚᱨᱮ ᱚᱱᱮᱠ ᱜᱤᱫᱽᱨᱟᱹ ᱠᱚᱣᱟᱜ ᱠᱷᱮᱞᱳᱱᱰ ᱦᱮᱯᱨᱟᱣ ᱠᱚ ᱠᱩᱭᱤᱡ ᱠᱚ ᱦᱩᱞ ᱢᱟᱦᱟ ᱵᱟᱨᱮᱛᱮ᱾ ᱛᱟᱯᱚᱨᱮ ᱟᱵᱚᱭᱟᱜ ᱥᱟᱱᱛᱟᱲᱟᱜ ᱱᱟᱜᱟᱢ ᱠᱚ ᱤᱫᱤ ᱠᱟᱛᱮᱱ ᱢᱤᱫᱵᱟᱨ ᱠᱟᱛᱷᱟ ᱞᱟᱹᱭ ᱦᱩᱭᱱᱟ ᱚᱸᱰᱮ᱾ ᱛᱟᱯᱚᱨ ᱧᱤᱫᱟᱹ ᱵᱮᱲᱟ ᱫᱚ ᱚᱱᱮ ᱥᱟᱶᱛᱟ ᱨᱮ ᱟᱵᱚᱣᱟᱜ ᱜᱟᱭᱟᱱ ᱠᱚ ᱦᱩᱞ ᱢᱟᱦᱟ ᱤᱫᱤ ᱠᱟᱛᱮᱜ᱾ ᱚᱱᱟ ᱠᱚᱜᱮ ᱱᱤᱭᱟᱹ ᱵᱟᱨ ᱫᱚ ᱥᱟᱯᱲᱟᱣ ᱦᱩᱭ ᱞᱮᱱᱟ᱾
ᱟᱫᱚ ᱱᱚᱣᱟ ᱠᱚᱢᱟ ᱟᱵᱚᱣᱟᱜ ᱤᱛᱤᱦᱟᱥ ᱠᱟᱱᱟ ᱚᱱᱟᱛᱮ ᱟᱵᱚ ᱠᱚᱨᱮᱱ ᱦᱟᱨᱟᱜ ᱠᱟᱱ ᱠᱩᱲᱤ ᱠᱚᱲᱟ ᱜᱤᱫᱽᱨᱟᱹ ᱠᱚᱦᱚᱸ ᱱᱚᱣᱟ ᱦᱩᱞ ᱫᱤᱵᱚᱥ ᱥᱮ ᱦᱩᱞ ᱢᱟᱦᱟᱣᱟ ᱵᱟᱵᱚᱫ ᱛᱮ ᱵᱟᱰᱟᱭ ᱪᱚ ᱠᱚ ᱨᱮᱭᱟᱜ ᱫᱚ ᱟᱹᱰᱤ ᱞᱟᱹᱠᱛᱤ ᱠᱟᱱ ᱜᱮᱭᱟ ᱥᱚᱸᱜᱮᱛᱮ ᱟᱵᱚ ᱡᱟᱦᱟᱸ ᱫᱚ ᱟᱹᱫᱤᱵᱟᱹᱥᱤᱭᱟᱜ ᱢᱮᱫ ᱢᱮᱱ ᱞᱮᱠᱷᱟᱡ ᱫᱚ ᱚᱞ ᱪᱤᱠᱤ ᱠᱟᱱ ᱛᱟᱵᱚ ᱜᱮᱭᱟ ᱟᱨ ᱚᱱᱟᱛᱮ ᱱᱚᱣᱟ ᱚᱞ ᱪᱤᱠᱤ ᱥᱮᱬᱟᱭ ᱞᱟᱹᱜᱤᱫ ᱫᱚ ᱱᱤᱛᱚᱜ ᱚᱠᱚᱭ ᱦᱟᱨᱟᱜ ᱠᱟᱱ ᱩᱱᱠᱩ ᱠᱚᱣᱟᱜ ᱰᱷᱤᱨ ᱫᱟᱭ ᱠᱟᱱᱟ ᱟᱨ ᱩᱱᱠᱩ ᱠᱩ ᱟᱹᱭᱩᱨ ᱠᱚᱫᱚ ᱟᱵᱚ ᱠᱚᱣᱟᱜ᱾
ᱚᱱᱟᱛᱮ ᱟᱵᱚ ᱠᱚᱨᱮᱱ ᱟᱵᱚ ᱠᱷᱚᱡ ᱞᱟᱦᱟᱣ ᱠᱟᱱ ᱦᱟᱲᱟᱢ ᱵᱩ ᱦᱚᱲ ᱠᱚᱦᱚᱸ ᱱᱚᱣᱟ ᱠᱚ ᱪᱮᱛᱟᱱ ᱨᱮ ᱞᱟᱹᱭ ᱥᱟᱹᱲᱤᱣ ᱠᱚ ᱡᱚᱲᱟ ᱟᱵᱚᱣᱟᱜ ᱫᱚ ᱱᱚᱣᱟ ᱠᱟᱱ ᱛᱟᱵᱚᱱᱟ ᱟᱠᱷᱚᱨ ᱫᱚ᱾ ᱟᱨ ᱱᱚᱣᱟ ᱟᱠᱷᱚᱨ ᱛᱤᱜᱤ ᱡᱟ ᱛᱮ ᱱᱤᱡᱮᱨ ᱱᱤᱡᱮᱨ ᱚᱲᱟᱜ ᱨᱮ ᱚᱠᱚᱭ ᱯᱟᱲᱦᱟᱜ ᱠᱟᱱ ᱜᱤᱫᱽᱨᱟᱹ ᱱᱚᱣᱟ ᱡᱟᱛᱮ ᱠᱚ ᱟᱯᱱᱟᱨ᱾ ᱛᱚ ᱱᱚᱣᱟ ᱛᱮ ᱚᱞᱚᱜ ᱯᱟᱲᱦᱟᱣ ᱞᱮᱱᱠᱷᱟᱡ ᱟᱵᱚᱣᱟᱜ ᱵᱷᱟᱥᱟ ᱥᱟᱶᱛᱮ ᱡᱟᱹᱛᱞᱤ ᱛᱮ ᱰᱮᱵᱷᱞᱚᱯ ᱦᱤᱡᱩᱜᱼᱟ᱾
ᱦᱩᱸ᱾
ᱟᱨ ᱰᱮᱵᱷᱚᱞᱚᱯ ᱦᱮᱡ ᱞᱮᱱᱠᱷᱟᱡ ᱛᱚ ᱟᱵᱚ ᱦᱚᱸ ᱢᱤᱫᱴᱮᱡ ᱡᱟᱹᱛ ᱠᱟᱱᱟ ᱵᱚᱱ ᱢᱮ ᱢᱮᱱ ᱠᱟᱛᱮ ᱫᱤᱥᱚᱢ ᱨᱮ ᱩᱯᱨᱩᱢ ᱛᱟᱦᱮᱸᱱ ᱛᱟᱵᱚᱱᱟ᱾
ᱦᱮᱸ ᱦᱮᱸ ᱦᱮᱸ᱾
ᱱᱤᱛᱚᱜ ᱢᱟ ᱪᱤᱠᱤ ᱛᱮ ᱥᱚᱝᱵᱤᱫᱷᱟᱱ ᱦᱚᱸ ᱵᱮᱱᱟᱣ ᱦᱩᱭᱱᱟ᱾
ᱦᱮᱸ ᱮᱠᱫᱚᱢ ᱮᱠᱫᱚᱢ ᱚᱱᱟ ᱫᱚ ᱟᱹᱰᱤ ᱨᱟᱹᱥᱠᱟᱹ ᱨᱮᱱᱟᱜ ᱜᱷᱚᱵᱚᱨ ᱜᱚᱨᱚᱵᱽ ᱨᱮᱱᱟᱜ ᱠᱟᱛᱷᱟ᱾
ᱦᱳᱭ᱾
ᱛᱟᱯᱚ ᱟᱯᱮ ᱥᱮᱫ ᱫᱟᱜ ᱡᱟᱹᱲᱤ ᱠᱚᱫᱚ ᱪᱮᱫ ᱞᱮᱠᱟ?
ᱫᱟᱜ ᱡᱟᱹᱲᱤ ᱠᱚ ᱱᱤᱛ ᱦᱟᱹᱵᱤᱡ ᱛᱮ ᱴᱷᱤᱠ ᱜᱮᱭᱟ᱾ ᱛᱚ ᱦᱩᱲᱩ ᱠᱚᱞᱮ ᱨᱚᱦᱚᱭ ᱠᱟᱱᱟ᱾
ᱚ ᱟᱪᱪᱷᱟ, ᱟᱞᱮ ᱫᱚ ᱟᱹᱣᱨᱤ ᱞᱮ ᱫᱷᱩᱨᱟᱹᱜᱼᱟ ᱦᱩᱲᱳ ᱨᱚᱦᱚᱭ ᱫᱚ᱾
ᱟᱞᱮ ᱫᱚ ᱟᱞᱮ ᱱᱚᱛᱮ ᱫᱚ ᱥᱟᱹᱨᱫᱤ ᱪᱟᱞᱟᱜ ᱠᱟᱱᱟ ᱟᱨ ᱟᱫᱚᱢ ᱦᱚᱲ ᱫᱚ ᱠᱚ ᱥᱟᱹᱛ ᱵᱟᱲᱟ ᱠᱮᱟ᱾
ᱩᱸ ᱱᱟᱯᱟᱭ ᱠᱟᱛᱷᱟ ᱜᱮ᱾ ᱟᱞᱮ ᱫᱚ ᱚᱱᱠᱟ ᱫᱚ ᱟᱹᱣᱨᱤᱭ ᱫᱟᱜ ᱡᱟᱹᱲᱤᱭᱟᱞᱮᱭᱟ ᱚᱱᱟᱛᱮ ᱪᱟᱥ ᱠᱟᱹᱢᱤ ᱨᱮᱦᱚᱸ ᱟᱣᱨᱤ ᱞᱮ ᱟᱬᱜᱚᱱᱟ᱾
ᱦᱳᱭ ᱟᱯᱮ ᱥᱮᱫ ᱱᱚᱣᱟ ᱤᱨᱠᱥᱚᱱ ᱠᱚ ᱮᱢᱟᱱ ᱠᱚ ᱵᱟᱹᱱᱩᱜᱼᱟ? ᱡᱷᱟᱹᱯᱟᱹᱭ ᱮᱢᱟᱱ ᱵᱟᱹᱱᱚᱜᱼᱟ ᱡᱷᱟᱹᱯᱟᱹᱭ ᱤᱨᱤᱠᱥᱚᱱ᱾
ᱚᱱᱟ ᱫᱚ ᱵᱟᱹᱞᱤᱧ ᱟᱸᱡᱚᱢ ᱵᱟᱲᱟᱣ ᱠᱟᱫᱟ ᱟᱞᱮ ᱥᱮᱫ ᱫᱚ ᱪᱮᱫ ᱪᱚ ᱠᱚ ᱢᱮᱛ
ᱚ ᱚᱱᱟᱜ᱾ ᱟᱞ ᱟᱞᱮ ᱥᱮᱫ ᱫᱚ ᱜᱟᱰᱟ ᱢᱮᱱᱟᱜᱼᱟ ᱟᱫᱚ ᱚᱱᱟ ᱜᱟᱰᱟ ᱜᱮ ᱮ ᱠᱷᱩᱵ ᱡᱳᱨ ᱵᱤᱱᱟᱣ ᱠᱟᱛᱮᱫ ᱛᱚ ᱡᱩᱢᱤᱱ ᱨᱮᱞᱮ ᱵᱷᱚᱨᱟᱭ ᱛᱟᱹᱨᱟ᱾
ᱚ ᱟᱞᱮ ᱥᱮᱫ ᱫᱚ ᱚᱱᱠᱟ ᱜᱟᱰᱟ ᱠᱚᱫᱚ ᱵᱟᱹᱱᱩᱜᱼᱟ ᱩ ᱟᱞᱮ ᱫᱚ ᱚᱱᱮ ᱟᱞᱮ ᱫᱚ ᱚᱱᱟ ᱥᱮᱨᱢᱟ ᱡᱟᱹᱲᱤ ᱵᱷᱚᱨᱥᱟ ᱜᱮᱞᱮ ᱪᱟᱥ ᱵᱟᱥᱼᱟ
ᱥᱚᱨᱠᱟᱨ ᱠᱷᱚᱱᱟᱜ ᱚᱱᱠᱟᱱ ᱥᱩᱵᱤᱫᱷᱟ ᱵᱟᱹᱱᱩᱜᱼᱟ ᱡᱮ ᱚᱠᱟ ᱡᱟᱭᱜᱟ ᱨᱮ ᱜᱟᱰᱟ ᱵᱟᱹᱱᱩᱜᱼᱟ ᱚᱠᱟ ᱡᱟᱭᱜᱟ ᱨᱮ ᱜᱟᱰᱟ ᱵᱟᱹᱱᱩᱜᱼᱚᱠᱟ ᱡᱟᱭᱜᱟ ᱨᱮ ᱜᱟᱰᱟ ᱵᱟᱱᱝ ᱚᱱᱟ ᱡᱟᱭᱜᱟ ᱨᱮ ᱵᱩᱨᱩᱝ ᱵᱟᱹᱭᱥᱟᱹᱣ ᱞᱟᱜᱟᱜᱼᱟ ᱥᱮ ᱵᱤᱨᱤᱫ ᱵᱫᱭᱥᱟᱣ ᱜᱮ ᱟ ᱡᱮᱞᱮᱠᱟ ᱯᱟᱧᱡᱟᱵᱽ ᱢᱮᱱ ᱞᱮᱠᱷᱟᱡ ᱯᱟᱧᱡᱟᱵᱽ ᱯᱟᱧᱡᱟᱵᱽ ᱦᱚᱨᱤᱭᱟᱱᱟ ᱢᱮᱱ ᱞᱮᱠᱷᱟᱡ ᱚᱸᱰᱮ ᱫᱚ ᱮᱠᱮᱱ ᱤᱭᱟᱹ ᱡᱟᱭᱜᱟ ᱠᱟᱱᱟ ᱵᱩᱨᱩ ᱵᱩᱨᱩ ᱡᱟᱭᱜᱟ ᱠᱟᱱᱟ ᱟᱨ ᱢᱮᱱᱟᱜ ᱜᱮᱭᱟ ᱯᱮᱞᱮᱱ ᱯᱞᱮᱱ ᱦᱚᱸ ᱢᱮᱱᱟᱜ ᱜᱮᱭᱟ ᱤᱠᱷᱮᱱ ᱜᱚᱴᱟ ᱵᱷᱟᱨᱚᱛ ᱨᱮ ᱚᱸᱰᱮᱱᱟᱜ ᱪᱟᱣᱞᱤᱮ ᱦᱩᱲᱩ ᱥᱟᱯᱞᱟᱭᱚᱜᱼᱟ
ᱦᱳᱭ
ᱛᱚ ᱚᱸᱰᱮ ᱫᱚ ᱵᱨᱤᱝ ᱛᱮᱠᱚ ᱪᱟᱥ ᱠᱚᱣᱟ ᱚᱸᱰᱮ ᱦᱚᱸ ᱚᱱᱠᱟᱱᱟᱜ ᱤᱨᱠᱥᱚᱱ ᱨᱮᱭᱟᱜ ᱥᱩᱵᱤᱫᱟ ᱵᱟᱹᱱᱩᱜᱼᱟ ᱡᱟᱹᱲᱤ ᱦᱚᱸ ᱵᱟᱭ ᱡᱟᱹᱲᱤᱭᱮᱫ ᱛᱚ ᱚᱸᱰᱮ ᱫᱚ ᱚᱱᱟ ᱥᱚᱨᱠᱟᱨ ᱚᱠᱟ ᱠᱷᱚᱡ ᱢᱤᱫ ᱥᱩᱵᱤᱫᱟ ᱢᱮᱱᱟᱜᱼᱟ ᱟᱨ ᱚᱱᱟ ᱞᱮᱠᱟᱛᱮ ᱩᱱᱠᱩ ᱢᱚᱸᱡᱽ ᱠᱚ ᱪᱟᱥ ᱫᱮᱭᱟᱜ
ᱟᱞᱮ ᱫᱚ ᱚᱱᱠᱟ ᱥᱩᱵᱤᱫᱷᱟ ᱫᱚ ᱵᱟᱞᱮ ᱧᱟᱢ ᱟᱠᱟᱟᱜᱼᱟ ᱱᱤᱛ ᱦᱟᱹᱵᱤᱡ ᱚᱱᱮ ᱥᱚᱨᱠᱟᱨᱟᱜ ᱡᱟᱦᱟᱸ ᱵᱳᱨᱤᱝ ᱠᱚ ᱤᱭᱟᱹ ᱠᱮᱱᱮᱞ ᱫᱚ ᱦᱮᱱᱟᱜᱼᱟ ᱠᱮᱱᱮᱞ ᱫᱚ ᱦᱮᱱᱟᱜ ᱫᱚ ᱦᱮᱱᱟᱜ ᱜᱮᱭᱟ ᱠᱤᱱᱛᱩ ᱚᱱᱟ ᱫᱚ ᱧᱩᱛᱩᱢ ᱨᱮᱜᱮ ᱦᱮᱱᱟᱜᱼᱟ ᱫᱟᱜ ᱠᱚᱫᱚ ᱵᱟᱝ ᱦᱮᱡ ᱟᱞᱮᱭᱟ ᱟᱞᱮ ᱫᱚ ᱚᱱᱟ ᱥᱮᱨᱢᱟ ᱡᱟᱹᱨᱤ ᱵᱷᱚᱨᱥᱟ ᱜᱮᱞᱮ ᱪᱟᱥ ᱵᱟᱟᱥ
ᱦᱳᱭ
ᱟᱨ ᱛᱤᱱ ᱫᱷᱟᱣ ᱯᱮ ᱪᱟᱥᱟ ᱟᱯᱮ ᱫᱚ ᱟᱯᱮ ᱫᱚ ᱛᱤᱱ ᱫᱷᱟᱣ ᱯᱮ ᱪᱟᱥᱟ ᱵᱚᱪᱷᱚᱨ ᱨᱮ
ᱵᱟᱨ ᱫᱷᱟᱣ ᱟᱞᱮ ᱵᱷᱟᱹᱫᱟᱹᱭ ᱦᱚᱸᱞᱮ ᱪᱟᱥ ᱜᱮᱭᱟ ᱚᱱᱟ ᱫᱚ ᱵᱮᱜᱚᱨ ᱫᱟᱜ ᱛᱮ ᱟᱨ ᱱᱤᱭᱟᱹ ᱥᱤᱡᱤᱱ ᱨᱮᱭᱟᱜ ᱫᱚ ᱫᱟᱜ ᱛᱮᱞᱮ ᱪᱟᱥᱟ
ᱚᱸ ᱟᱞᱮ ᱫᱚ ᱚᱱᱟ ᱢᱟᱱᱮ ᱢᱤᱫ ᱫᱷᱟᱣ ᱜᱮᱞᱮ ᱪᱟᱥᱟ ᱱᱚᱜᱼᱚᱭ ᱱᱤᱛᱚᱝ ᱟᱥᱟᱲ ᱵᱚᱸᱜᱟ ᱜᱮ ᱛᱚᱞᱟ ᱠᱚᱦᱚᱸᱭ ᱮᱢᱚᱱ ᱦᱚᱨᱟᱣ ᱟᱠᱟᱱᱟ ᱠᱟᱹᱴᱤᱡ ᱠᱟᱹᱴᱤᱡ ᱚᱱᱟ ᱠᱚᱦᱚᱸ ᱟᱫᱚ ᱫᱟᱜ ᱵᱟᱲᱟ ᱞᱮᱠᱷᱟᱱ ᱵᱟᱹᱭᱦᱟᱹᱲ ᱠᱚᱨᱮ ᱫᱟᱜ ᱵᱟᱲᱟ ᱮᱱᱠᱷᱟᱱ ᱵᱟᱹᱭᱦᱟᱲ ᱠᱚᱨᱮ ᱫᱟᱜ ᱠᱚᱫᱚ ᱟᱹᱣᱨᱤ ᱛᱤᱸᱜᱩᱱᱟ ᱚᱱᱟ ᱠᱚ ᱛᱤᱸᱜᱩ ᱞᱮᱱᱠᱷᱟᱱᱫᱚ ᱪᱟᱥ ᱠᱟᱹᱢᱤ ᱨᱮ ᱞᱟᱦᱟᱜᱼᱟ
ᱦᱳᱭ
ᱟᱨ ᱪᱮᱫ ᱠᱚᱯᱮ ᱨᱚᱦᱚᱭ ᱜᱮᱭᱟ ᱚᱱᱟ ᱚ ᱟᱪᱪᱷᱟ
ᱟᱞᱮᱥᱮᱫ ᱫᱚᱢᱮ ᱦᱩᱭᱩᱜᱼᱟ ᱩᱛᱩ ᱡᱤᱱᱤᱥ ᱠᱚ ᱟᱹᱞᱩ ᱵᱮᱸᱜᱟᱲ ᱠᱚ ᱯᱮᱸᱭᱟᱡᱽ ᱢᱟᱹᱨᱤᱪ ᱠᱚ
ᱪᱮᱫ ᱵᱮᱤᱱ ᱞᱟᱹᱭᱮᱫ ᱛᱟᱦᱮᱸᱫ
ᱢᱮᱱᱮᱫ ᱠᱟᱱ ᱛᱟᱦᱮᱱᱟᱞᱤᱧ ᱟᱯᱮ ᱚᱱᱟ ᱟᱯᱮ ᱥᱮᱫ ᱫᱚ ᱵᱚᱸᱜᱟ ᱵᱩᱨᱩ ᱠᱚ ᱪᱮᱫ ᱪᱮᱫ ᱠᱚ ᱵᱚᱸᱜᱟ ᱵᱩᱨᱩ ᱦᱩᱭᱩᱜ ᱠᱟᱱᱟ
ᱵᱚᱸᱜᱟ ᱵᱩᱨᱩ ᱫᱚ ᱱᱚᱜᱼᱚᱭ ᱟᱵᱚᱣᱟᱜ ᱵᱟᱦᱟ
ᱦᱩᱸ
ᱥᱚᱨᱦᱟᱭ ᱠᱟᱨᱟᱢ ᱠᱚ
ᱦᱳᱭ
ᱟᱨ ᱚᱱᱮ ᱤᱭᱟᱹ ᱠᱚ ᱢᱟᱜᱽ ᱥᱤᱢ ᱮᱠ ᱥᱤᱢᱠᱩ ᱟᱥᱟᱲᱤᱭᱟᱹ ᱠᱚ ᱚᱱᱟ ᱠᱚᱜᱮ ᱟᱵᱚ ᱥᱟᱱᱛᱟᱲ ᱠᱚᱣᱟᱜ ᱪᱮᱫ ᱠᱚ ᱦᱮᱱᱟᱜ ᱛᱟᱵᱚᱱᱟ ᱵᱚᱸᱜᱟ ᱵᱩᱨᱩ ᱚᱱᱟ ᱠᱚᱜᱮ
ᱦᱳᱭ ᱡᱟᱦᱮᱨ ᱜᱟᱲ ᱨᱮ ᱡᱟᱱᱛᱷᱟᱲ ᱯᱩᱡᱟᱹ ᱚᱠᱛᱮ ᱨᱮ ᱵᱟᱦᱟ ᱟᱛᱟᱝ ᱚᱠᱛᱮ ᱨᱮ ᱟᱯᱮ, ᱛᱤᱨᱞᱟᱹ ᱠᱚᱠᱚ ᱪᱟᱞᱟᱜ ᱜᱮᱭᱟ ᱥᱮ ᱵᱟᱝ?
ᱵᱟ ᱟᱞᱮ ᱚᱱᱟ ᱫᱚ ᱵᱟᱦᱟᱫᱚ ᱛᱤᱨᱞᱟᱹ ᱠᱚᱫᱚ ᱵᱟᱠᱚ ᱪᱟᱞᱟᱜ ᱜᱮᱭᱟ
ᱵᱟᱦᱟ ᱟᱛᱟᱝ
ᱚᱱᱟ ᱫᱚ ᱵᱟᱦᱟ ᱛᱟᱝ ᱫᱚ ᱚᱲᱟᱜ ᱡᱚᱠᱷᱚᱱ ᱱᱟᱭᱠᱮ ᱡᱟᱦᱮᱨ ᱠᱷᱚᱱᱮ ᱨᱩᱣᱟᱹᱲ ᱩᱱᱜᱮ ᱫᱩᱣᱟᱹᱨ ᱫᱩᱣᱟᱹᱨᱮ ᱤᱫᱤ ᱦᱚᱴᱚ ᱟᱠᱚᱣᱟ ᱦᱮᱭ ᱳᱭ
ᱚ ᱟ ᱡᱟᱦᱮᱨ ᱜᱟᱲ ᱢᱟ ᱡᱟᱦᱮᱨ ᱟᱭᱩ ᱠᱟᱱᱟᱭ ᱥᱮ ᱩᱱᱤ ᱢᱟ ᱢᱤᱫ ᱛᱤᱨᱞᱟᱹ ᱠᱟᱱ ᱜᱮᱭᱟᱭ ᱾ ᱟᱫᱚ ᱛᱤᱨᱞᱟᱹ ᱵᱚᱸᱜᱟ ᱴᱷᱮᱱ ᱛᱤᱨᱞᱟᱹ ᱜᱮ ᱵᱟᱭ ᱪᱟᱞᱟᱜᱼᱟ ᱥᱮ ᱥᱚᱢᱟᱡᱽ ᱠᱷᱚᱱ ᱢᱟᱱᱟ ᱛᱟᱦᱮᱱᱟ? ᱛᱚ ᱚᱱᱟ ᱦᱤᱥᱟᱹᱵ ᱛᱮᱢᱟ ᱱᱚᱰᱮ ᱱᱟᱥᱮᱭᱟᱜ ᱯᱞᱮᱥ ᱵᱟᱝ ᱢᱤᱞᱟᱹᱜ ᱠᱟᱱᱟ ᱥᱮ ᱾
ᱦᱳᱭ ᱟᱫᱚ ᱯᱟᱹᱦᱤᱞ ᱠᱷᱚᱱ ᱚᱱᱠᱟ ᱜᱮ ᱦᱮᱡ ᱟᱹᱜᱩ ᱟᱠᱟᱱᱛᱮ ᱾ ᱼᱼ
ᱟᱫᱚ ᱟᱞᱮ ᱥᱮᱫ ᱫᱚ ᱪᱟᱞᱟᱜ ᱠᱟᱱ ᱜᱮᱭᱟ ᱠᱚ ᱯᱨᱟᱭᱼᱼ ᱯᱨᱟᱭ ᱡᱟᱭᱜᱟ ᱨᱮᱜᱮ, ᱟᱨᱼᱼ ᱮᱴᱟᱜ ᱡᱟᱭᱜᱟ ᱨᱮᱫᱚ ᱚᱱᱠᱟᱜᱮ ᱵᱟᱠᱚ ᱪᱟᱞᱟᱜ ᱠᱟᱱᱟ ᱮᱱᱠᱷᱟᱱ ᱵᱟᱦᱟ ᱟᱛᱟᱝ ᱫᱚ ᱡᱚᱛᱚ ᱠᱚ ᱪᱟᱞᱟᱜᱼᱟ ᱦᱩᱰᱤᱧ ᱦᱩᱰᱤᱧᱼᱼ ᱦᱩᱰᱤᱧ ᱜᱤᱫᱽᱨᱟᱹ ᱠᱷᱚᱡ ᱮᱦᱚᱵ ᱠᱟᱛᱮ ᱡᱚᱛᱚ ᱛᱤᱨᱞᱟᱹ ᱠᱚᱠᱚ ᱪᱟᱞᱟᱜᱼᱟ ᱜᱚᱜᱚ ᱠᱚᱠᱚ ᱪᱟᱞᱟᱜᱼᱟ ᱾ ᱟᱞᱮ ᱫᱚ ᱡᱟᱦᱮᱨ ᱜᱟᱲ ᱨᱮᱜᱮ ᱞᱮ ᱟᱛᱟᱝᱮᱫᱼᱟ ᱾
ᱟᱞᱮ ᱚᱸᱰᱮ ᱫᱚ ᱚᱱᱮ ᱚᱱᱠᱟ ᱢᱟᱱᱮ ᱚᱲᱟᱜ ᱱᱟᱭᱠᱮ ᱡᱚᱠᱷᱚᱱᱮ ᱨᱩᱣᱟᱹᱲᱟ ᱩᱱᱜᱮᱼᱼ ᱡᱟᱸᱜᱟ ᱟᱹᱨᱩᱵ ᱥᱚᱢᱚᱭ ᱚᱱᱟ ᱵᱟᱦᱟ ᱫᱚᱭ ᱮᱢᱟ ᱟᱠᱚᱣᱟ ᱾
ᱦᱳᱭ ᱾
ᱟᱫᱚ ᱚᱱᱟ ᱫᱚ ᱛᱤᱱᱟᱹᱜ ᱪᱮᱫ ᱞᱮᱠᱟ ᱠᱟᱱᱟ ᱚᱱᱟ ᱫᱚ ᱟᱹᱞᱤᱧ ᱦᱚᱸ ᱵᱮᱥᱤ ᱫᱚ ᱵᱟᱹᱞᱤᱧ ᱵᱟᱲᱟᱭᱟ ᱾ ᱚᱱᱠᱟᱞᱤᱧ ᱧᱮᱞ ᱟᱹᱜᱩ ᱟᱠᱟᱫᱟ ᱛᱟᱦᱚᱞᱮ ᱚᱸᱰᱮ ᱫᱚ ᱚᱱᱠᱟ ᱜᱮ ᱦᱩᱭᱩᱜᱼᱟ ᱾
ᱜᱩᱨᱩ ᱜᱚᱢᱠᱮ ᱚᱞᱟᱜ ᱯᱚᱛᱚᱵ ᱠᱚ ᱢᱮᱱᱟᱜᱼᱟ ᱥᱮ ᱫᱷᱚᱨᱚᱢ ᱯᱚᱛᱚᱵᱼᱼ ᱚᱱᱟ ᱠᱚ ᱱᱟᱥᱮ ᱯᱟᱲᱦᱟᱣ ᱯᱮ ᱱᱟᱦᱟᱸᱜ ᱟᱵᱚᱣᱟᱜ ᱢᱟ ᱫᱷᱚᱨᱚᱢ ᱯᱚᱛᱚᱵᱼᱼ ᱵᱟᱝ ᱠᱟᱨᱚᱱ ᱛᱮ ᱟᱵᱚ ᱢᱟ ᱚᱱᱮ ᱚᱱᱠᱟᱼᱼ ᱱᱟᱭᱠᱮ ᱢᱟᱺᱡᱷᱤ ᱵᱟᱵᱟ ᱯᱟᱨᱟᱱᱤᱠ ᱵᱟᱵᱟ ᱛᱠᱚᱣᱟᱜ ᱠᱟᱛᱷᱟ ᱞᱮᱠᱟᱛᱮ ᱜᱮᱵᱚᱱ ᱪᱟᱞᱟᱜ ᱠᱟᱱᱟ ᱥᱮ ᱾ ᱮᱱᱠᱷᱮᱱ ᱱᱚᱣᱟ ᱢᱟ ᱰᱤᱡᱤᱴᱮᱞ ᱡᱩᱜᱽ ᱠᱟᱱᱟ ᱱᱚᱣᱟ ᱢᱟ ᱥᱤᱠᱷᱤᱛᱚ ᱡᱩᱜᱽ ᱠᱟᱱᱟ ᱥᱚᱝᱵᱤᱫᱷᱟᱱ ᱟᱫᱷᱟᱨ ᱼᱼ ᱫᱤᱥᱚᱢ ᱪᱟᱞᱟᱜ ᱠᱟᱱᱟ ᱚᱱᱟᱛᱮᱼᱼ ᱱᱤᱛᱚᱜ ᱢᱟ ᱟᱹᱰᱤ ᱡᱟᱹᱨᱩᱲ ᱠᱟᱱᱟ ᱟᱨ ᱚᱱᱟᱛᱮ ᱱᱤᱛᱚᱜ ᱟᱵᱚ ᱢᱤᱫᱴᱮᱡᱼᱼ ᱥᱚᱢᱟᱡᱽ ᱢᱤᱫᱴᱮᱱ ᱫᱷᱚᱨᱚᱢ ᱨᱮᱱ ᱦᱚᱲ ᱢᱤᱫᱴᱮᱱ ᱵᱚᱸᱜᱟ ᱢᱤᱫᱴᱮᱱ ᱛᱷᱟᱱᱼᱼ ᱛᱚ ᱱᱤᱛᱤ ᱱᱤᱭᱚᱢ ᱱᱚᱰᱮ ᱵᱟᱝ ᱢᱤᱞᱟᱹᱜ ᱠᱟᱱᱟ ᱥᱮ ᱟᱨ ᱟᱵᱚ ᱵᱚᱱ ᱢᱤᱞᱟᱹᱣᱼᱼ ᱠᱷᱟᱱ ᱢᱟ ᱮᱠᱫᱚᱢ ᱚᱠᱟᱴᱟᱜ ᱛᱚᱼᱼ ᱜᱩᱨᱩ ᱜᱚᱝᱠᱮ ᱚᱞ ᱟᱠᱟᱫ ᱯᱚᱛᱚᱵ ᱚᱱᱟ ᱧᱮᱞ ᱠᱟᱛᱮᱜ ᱜᱮ ᱟᱵᱚ ᱢᱤᱫᱩ ᱞᱟᱜᱟᱜᱼᱟ ᱾ ᱟᱨ ᱞᱟᱦᱟ ᱢᱟ ᱢᱳᱵᱟᱭᱤᱞ ᱚᱱᱠᱟ ᱡᱳᱜᱟᱡᱳᱜᱽ ᱠᱚ ᱵᱟᱝ ᱛᱟᱦᱮᱸ ᱠᱟᱱᱟ ᱟᱨ ᱱᱤᱛᱚᱜ ᱦᱚᱸ ᱱᱚᱜᱼᱚᱭ ᱱᱚᱣᱟ ᱼᱼ ᱵᱮᱱᱟᱣ ᱮᱱᱛᱮ ᱟᱹᱰᱤ ᱡᱟᱭᱜᱟ ᱨᱮᱱ ᱦᱚᱲ ᱟᱵᱚ ᱵᱚᱱ ᱨᱚᱯᱚᱲᱚᱜ ᱠᱟᱱᱟ ᱥᱮ ᱵᱟᱝ?
ᱦᱮᱸ ᱦᱮᱸ ᱱᱤᱝᱠᱟᱹ ᱜᱮ ᱵᱟᱲᱟᱭᱚᱜ ᱠᱟᱱᱟ, ᱦᱟᱸᱰᱮᱱᱟᱜ ᱪᱮᱫᱮ ᱞᱮᱠᱟ?
ᱱᱚᱣᱟ ᱠᱷᱚᱡ ᱦᱚᱸ ᱱᱤᱛᱚᱜ ᱟᱹᱰᱤᱜᱟᱱ ᱚᱱᱠᱟᱱᱟᱜ ᱤᱱᱯᱷᱚᱨᱢᱮᱥᱚᱱ ᱠᱚ ᱧᱟᱢᱚᱜ ᱠᱟᱱᱟ ᱥᱮ ᱚᱠᱚᱭ ᱚᱠᱟ ᱡᱟᱭᱜᱟ ᱨᱮ ᱪᱮᱫ ᱞᱮᱠᱟᱼᱼ ᱪᱟᱞᱟᱜ ᱠᱟᱱᱟ ᱮᱰᱩᱠᱮᱥᱚᱱ ᱪᱮᱫ ᱞᱮᱠᱟ ᱪᱟᱞᱟᱜ ᱠᱟᱱᱟ ᱚᱞ ᱪᱤᱠᱤ ᱛᱤᱱᱟᱹᱜ ᱦᱟᱹᱵᱤᱡ ᱵᱤᱥᱛᱟᱨ ᱠᱟᱱᱟᱼᱼ ᱚᱠᱚᱭ ᱛᱤᱱᱟᱹᱜ ᱠᱚ ᱪᱮᱫᱼᱼ ᱦᱚᱪᱚᱭᱮᱫ ᱠᱚᱣᱟ ᱚᱠᱟᱨᱮ ᱤᱥᱠᱩᱞ ᱦᱮᱱᱟᱜᱼᱟ ᱥᱚᱨᱠᱟᱨ ᱪᱮᱫ ᱞᱮᱠᱟ ᱚᱱᱟᱨᱮ ᱯᱷᱮᱥᱮᱞᱤᱴᱤ ᱮᱢ ᱮᱫᱟ ᱱᱤᱛᱚᱜ ᱡᱚᱛᱚᱼᱼ ᱟᱵᱚ ᱱᱚᱣᱟ ᱨᱮᱵᱚᱱ ᱜᱟᱯᱟᱞ ᱢᱟᱨᱟᱜ ᱠᱟᱱᱟ ᱟᱨ ᱵᱚᱱ ᱵᱩᱡᱷᱟᱹᱣ ᱫᱟᱲᱮᱭᱟᱜ ᱠᱟᱱᱟ ᱾
ᱱᱚᱣᱟ ᱮᱯ ᱵᱟᱨᱮᱛᱮ ᱪᱮᱫ ᱵᱮᱱ ᱵᱟᱰᱟᱭᱟ? ᱜᱚᱝᱠᱮ ᱟᱸᱡᱚᱢᱚᱜ ᱠᱟᱱᱟ ᱨᱚᱲ ᱟᱞᱤᱧᱟᱜ? ᱦᱮᱞᱳᱼᱼ ᱦᱮᱞᱳᱼᱼ
ᱱᱚᱣᱟ ᱢᱤᱫᱴᱟᱝ ᱤᱭᱟᱹ ᱫᱚ ᱟᱹᱰᱤ ᱪᱮᱨᱦᱟ ᱟᱵᱚ ᱼᱼ